ᱦᱮᱸ᱾
ᱦᱮᱸ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱮᱸ ᱪᱮᱫ ᱛᱟᱦᱞᱮᱢ
ᱠᱚᱭ ᱵᱟᱲᱟᱭ-ᱟ᱾ ᱱᱤᱛᱚᱜ ᱫᱚ ᱦᱟᱸᱜ ᱪᱮᱫ ᱦᱚᱸ ᱵᱟᱝ ᱚᱲᱟᱜ ᱠᱚᱨᱮᱜ ᱜᱮ᱾ ᱟᱢᱜᱮ ᱪᱮᱫ ᱠᱚᱢ ᱠᱟᱹᱢᱤ ᱵᱟᱲᱟᱭ ᱮᱜ-ᱟ ᱢᱟ ᱞᱟᱹᱭ ᱢᱮ?
ᱤᱧ ᱦᱚᱸ ᱪᱮᱫ ᱦᱚ ᱵᱟᱝ ᱱᱤᱛᱚᱜ ᱫᱚ ᱦᱚᱸᱜ-ᱚᱭ ᱠᱟᱴᱤ ᱞᱟᱦᱟ ᱠᱟᱹᱴᱤᱡ ᱢᱤᱫ ᱜᱷᱟᱹᱲᱤᱡ ᱯᱚᱨᱮ ᱟᱨᱠᱤ ᱡᱟᱦᱟ ᱫᱚ ᱠᱟᱹᱡ ᱦᱟᱸᱜ ᱰᱟᱹᱵᱨᱟᱹᱜ ᱞᱟᱹᱜᱤᱫ ᱡᱟᱦᱟ ᱫᱚ ᱨᱮᱭᱟᱲ ᱚᱜ ᱞᱟᱹᱜᱤᱫ ᱛᱚᱯᱚᱜ ᱞᱟᱹᱜᱤᱫ ᱤᱧ᱾
ᱚᱸ ᱦᱮᱛᱚ ᱛᱟᱦᱞᱮ ᱱᱟᱯᱟᱭ ᱵᱟᱲᱟ ᱜᱮᱭᱟᱢ ᱛᱚ?
ᱦᱮᱸ ᱱᱟᱯᱟᱭ ᱫᱚ ᱱᱟᱯᱟᱭ ᱜᱮ᱾ ᱟᱪᱷᱟ ᱟᱪᱪᱷᱟ ᱤᱧ ᱢᱤᱫᱴᱮᱱ ᱠᱩᱠᱞᱤ ᱡᱟᱦᱟ ᱫᱚ ᱡᱮᱢᱚᱱ ᱟᱵᱚ ᱡᱟᱦᱟ ᱵᱚᱱ ᱨᱚᱲ ᱫᱟ ᱟᱵᱚ ᱛᱤᱱᱟᱹᱜ ᱛᱤᱱᱟᱹᱜ ᱡᱟᱦᱟ ᱫᱚ ᱢᱟᱱᱮ ᱟᱵᱚᱣᱟᱜ ᱟᱲᱟᱝ ᱛᱮ ᱵᱚᱱ ᱨᱚᱲ ᱫᱟ? ᱢᱟᱱᱮ ᱥᱚᱴᱷᱤᱠ ᱡᱷᱚᱛᱚ ᱜᱮ ᱟᱵᱚᱣᱟᱜ ᱟᱲᱟᱝ ᱛᱮᱵᱚᱱ ᱨᱚᱲᱮᱜ-ᱟ ᱥᱮ ᱪᱮᱫ ᱞᱮᱠᱟ?
ᱵᱟᱝ ᱦᱟᱜ ᱚᱱᱟ ᱫᱚ᱾ ᱡᱟᱦᱟ ᱵᱟᱝᱞᱟ ᱟᱨ ᱤᱝᱞᱤᱥ ᱟᱫᱚ ᱦᱟᱸᱜ ᱵᱚᱱ ᱢᱮᱥᱟ ᱛᱚᱨᱟᱜ ᱠᱟᱱ ᱜᱮᱭᱟ ᱟᱵᱚᱣᱟᱜ ᱡᱟᱱᱟᱢ ᱟᱲᱟᱝ ᱥᱟᱶ ᱛᱮᱫᱚ᱾
ᱦᱮᱸ, ᱦᱮᱸ᱾
ᱡᱮᱢᱚᱱ ᱚᱠᱚᱭ ᱫᱚ ᱤᱝᱞᱤᱥ ᱛᱮ ᱡᱩᱫᱤᱢ ᱞᱟᱹᱭ-ᱟ ᱵᱟᱝ ᱵᱟᱲᱟᱭ ᱠᱟᱛᱮᱫ ᱦᱚᱸ ᱠᱚ ᱨᱚᱲᱮᱜ-ᱟ᱾ ᱦᱳᱭ ᱛᱚ ᱚᱱᱟ ᱨᱮᱭᱟᱜ ᱢᱟᱱᱮ ᱵᱟᱝ ᱠᱚ ᱵᱟᱲᱟᱭ-ᱟ ᱢᱮᱱᱠᱷᱟᱱ ᱠᱚ ᱨᱚᱲᱮᱜ-ᱟ᱾
ᱦᱮᱸ ᱚᱱᱟ ᱫᱚ ᱡᱷᱚᱛᱚ ᱜᱮ ᱵᱚᱭᱚᱥᱠᱚ ᱦᱚᱲ ᱦᱚᱸᱠᱚ ᱨᱚᱲ ᱮᱫ ᱜᱮᱭᱟ ᱤᱝᱞᱤᱥ ᱠᱟᱛᱷᱟ ᱴᱟᱜ᱾ ᱦᱮᱸ ᱵᱟᱝ᱾
ᱦᱳᱭ, ᱦᱳᱭ᱾
ᱟᱫᱚ ᱢᱮᱱᱠᱷᱟᱱ ᱟᱵᱚ ᱫᱚ ᱞᱟᱹᱭ ᱜᱟᱱᱚᱜ-ᱟ ᱡᱟᱦᱟ ᱫᱚ ᱢᱟᱱᱮ᱾ ᱤᱧ ᱡᱟᱦᱟ ᱞᱮᱠᱟᱹᱧ ᱞᱟᱹᱭ ᱦᱚᱪᱚ ᱠᱮᱫᱟ ᱡᱟᱦᱟ ᱫᱚ ᱡᱮᱢᱚᱱ ᱟᱵᱚᱣᱟᱜ ᱨᱚᱲ ᱨᱚᱲ ᱵᱚᱞ ᱛᱮ ᱟᱵᱚ ᱥᱚᱴᱷᱤᱠ ᱟᱵᱚᱣᱟᱜ ᱟᱹᱫᱤ ᱵᱟᱹᱥᱤ ᱡᱟᱦᱟ ᱥᱟᱱᱛᱟᱲᱟᱜ ᱨᱚᱲ ᱢᱟᱱᱮ ᱚᱱᱠᱟ ᱫᱚ ᱠᱤᱱᱛᱩ ᱦᱚᱭ ᱛᱚ ᱵᱟᱵᱚᱱ ᱨᱚᱲ ᱫᱟ ᱦᱚᱭ ᱛᱚ ᱫᱮᱠᱳ ᱯᱟᱲᱟ ᱨᱮ ᱚᱲᱟᱜ ᱛᱟᱵᱚᱱ ᱥᱮ ᱫᱤᱠᱩ ᱟᱹᱛᱩ ᱠᱟᱱᱟ ᱦᱚᱭᱛᱳ ᱢᱤᱫᱴᱮᱱ ᱥᱟᱱᱛᱟᱲᱜ ᱚᱲᱟᱜ ᱦᱮᱱᱟᱜ ᱟᱠᱟᱫᱟ ᱾ ᱛᱚ ᱚᱸᱰᱮ ᱫᱚ ᱪᱮᱟᱜ ᱠᱟᱱᱟ ᱩᱱᱤ ᱥᱟᱱᱛᱟᱲ ᱡᱟᱦᱟᱸᱭ ᱢᱮᱫᱴᱮᱱ ᱦᱮᱱᱟᱭ ᱫᱚ ᱛᱚ ᱩᱱᱤᱭᱟᱜ ᱨᱚᱲ ᱦᱚᱸ ᱫᱤᱠᱩ ᱛᱮᱜᱮ ᱨᱚᱲ ᱫᱟᱭ ᱾
ᱦᱮᱸ ᱥᱮ ᱵᱟᱝ?
ᱦᱳᱭᱳᱜᱼᱟ᱾ ᱤᱧᱫᱩᱧ ᱵᱟᱲᱟᱭ
ᱡᱮ ᱡᱮᱦᱮᱛᱩ
ᱦᱮᱸ ᱟᱫᱚ ᱡᱚᱛᱚ ᱜᱮ ᱨᱚᱲ ᱫᱚ ᱦᱳᱭ ᱦᱳᱭ ᱡᱚᱛᱚ
ᱡᱚᱛᱚ ᱜᱮ ᱦᱟᱸᱜ ᱵᱟᱲᱟᱭ ᱫᱚ ᱞᱟᱹᱠᱛᱤ ᱠᱟᱱ ᱛᱟᱵᱚᱱ ᱜᱮᱭᱟ᱾ ᱦᱮᱸ ᱦᱮᱸ ᱦᱮᱸ ᱚᱸ ᱛᱟᱦᱚᱞᱮ ᱟᱵᱚ ᱫᱚ ᱮᱸ ᱳᱠᱟᱴᱟᱜ ᱥᱚᱴᱷᱤᱠ ᱜᱮᱛᱟᱵ᱾
ᱢᱟᱱᱮ ᱚᱠᱟᱴᱟᱜ ᱟᱵᱚᱣᱟᱜ ᱥᱚᱴᱷᱤᱠ ᱜᱮᱛᱟ ᱵᱚᱱᱟ ᱾ ᱞᱟᱹᱭ ᱫᱤᱧ ᱚᱠᱟᱴᱟᱜ ᱛᱟᱦᱚᱞᱮ ᱟᱵᱚᱣᱟᱜ ᱥᱚᱴᱷᱤᱠ ᱜᱮᱛᱟ ᱵᱚᱱᱟ?
ᱵᱟᱹᱧ ᱢᱟᱱᱮ ᱵᱟᱹᱧ ᱵᱩᱡᱷᱟᱹᱣ ᱫᱟᱲᱮᱭᱟᱜ-ᱟ ᱟᱢ ᱪᱮᱫ
ᱥᱚᱴᱷᱤᱠ ᱞᱮᱠᱟ ᱛᱮᱠᱤ ᱟᱵᱚᱣᱟᱜ ᱥᱚᱴᱷᱤᱠ ᱛᱮᱫᱚ ᱵᱟᱱᱩᱜ ᱠᱟᱫᱟ᱾
ᱪᱮᱫ ᱨᱮᱱᱟᱜ ᱠᱟᱛᱷᱟᱢ ᱞᱟᱹᱭ
ᱚᱱᱟ ᱨᱚᱲ ᱨᱮᱭᱟᱜ ᱠᱟᱛᱷᱟᱴᱟᱜ ᱨᱚᱲ ᱨᱮᱭᱟᱜ ᱠᱟᱛᱷᱟᱴᱟᱜ ᱚᱠᱟᱴᱟᱜ ᱵᱚᱱ ᱨᱚᱲ ᱞᱮᱠᱷᱟᱡ ᱟᱵᱚ ᱴᱤᱠ ᱞᱮᱠᱟᱛᱮ ᱟᱸᱡᱚᱢᱚᱜ ᱛᱟᱵᱚᱱᱟ ᱢᱮᱱᱛᱮ ᱾ ᱦᱮᱞᱳ ᱾
ᱟᱢ ᱟᱧᱚᱢᱮᱫᱼᱟ ᱥᱮ ᱵᱟᱝ?
ᱦᱮᱸ ᱱᱤᱛᱚᱜ ᱟᱸᱡᱚᱢᱚᱜ ᱠᱟᱱᱟ‌᱾ ᱵᱩᱡᱷᱟᱹᱣ ᱠᱮᱜ ᱟᱢ ᱥᱮ ᱵᱟᱝ ᱡᱟᱦᱟ ᱠᱟᱛᱷᱟᱧ ᱞᱟᱹᱭ ᱦᱚᱪᱚ ᱠᱮᱫᱟ?
ᱨᱚᱲ ᱵᱟᱝ ᱟᱡᱚᱢᱚᱜ ᱠᱟᱱ ᱛᱟᱦᱮᱸᱜ ᱛᱟᱢᱟ ᱪᱮᱫ ᱮᱢ ᱞᱟᱹᱭᱮᱫ ᱛᱟᱦᱮᱸᱜ-ᱟ ᱾
ᱞᱟᱹᱭᱫᱟᱹᱧ ᱡᱟᱦᱟᱸ ᱠᱟᱛᱷᱟᱧ ᱞᱟᱹᱭ ᱦᱚᱪᱚ ᱠᱮᱫᱟ ᱚᱱᱟ ᱠᱟᱛᱷᱟᱢ ᱵᱩᱡᱷᱟᱹᱣ ᱞᱮᱫᱟ ᱥᱮ ᱵᱟᱝᱟ?
ᱵᱟᱝᱟ ᱵᱟᱹᱧ ᱵᱩᱡᱷᱟᱹᱣ ᱞᱮᱜ-ᱟ ᱟᱨ ᱢᱤᱫᱫᱷᱟᱣ ᱞᱟᱹᱭ ᱢᱮ ᱾
ᱡᱟᱦᱟᱸ ᱫᱚ ᱢᱟᱱᱮ ᱟᱵᱚ ᱢᱟᱵᱚᱱ ᱵᱟᱲᱟᱭᱟ ᱡᱮ ᱟᱸ ᱡᱮ ᱱᱚᱝᱠᱟ ᱫᱤᱠᱩ ᱯᱟᱥᱟᱯᱟᱥᱤ ᱠᱤᱪᱷᱩ ᱢᱟᱱᱮ ᱤᱭᱟᱹ ᱠᱟᱛᱷᱟ ᱛᱮᱵᱚᱱ ᱨᱚᱲ ᱮᱫᱟ ᱢᱟᱱᱮ ᱚᱠᱟᱴᱟᱜ ᱛᱮᱵᱚᱱ ᱨᱚᱲ ᱞᱮᱠᱷᱟᱱ ᱟᱵᱚ ᱱᱟᱯᱟᱭᱚᱜ ᱛᱟᱵᱚᱱᱟ᱾
ᱢᱟᱱᱮ ᱨᱚᱲ ᱟᱲᱟᱝ ᱨᱮᱫᱚ ᱱᱟᱯᱟᱭ ᱫᱚ ᱦᱟᱸᱜ ᱚᱱᱠᱟ ᱴᱷᱤᱠ ᱢᱟᱱᱮ ᱡᱮ ᱱᱚᱣᱟᱴᱟᱜ ᱜᱮ ᱴᱷᱤᱠ ᱛᱟᱵᱚᱱᱟ ᱚᱱᱠᱟ ᱫᱚ ᱵᱟᱝ, ᱠᱟᱨᱚᱱ ᱫᱤᱥᱚᱢ ᱵᱟᱭᱨᱮ ᱪᱟᱞᱟᱣ ᱠᱚᱨᱛᱮ ᱜᱮᱞᱮ ᱟᱢ ᱡᱷᱚᱛᱚ ᱨᱚᱠᱚᱢᱟᱜ ᱟᱲᱟᱝ ᱫᱚ ᱥᱮᱬᱟ ᱠᱟᱜ ᱜᱮ ᱦᱩᱭᱩᱜ ᱛᱟᱢᱟ ᱛᱚ ᱤᱧ ᱫᱚ ᱵᱟᱹᱧ ᱞᱟᱹᱭᱟ ᱡᱮ ᱥᱟᱱᱛᱟᱲ ᱨᱚᱲ ᱜᱮ ᱨᱚᱲ ᱢᱮ ᱫᱤᱠᱩ ᱛᱮᱫᱚ ᱟᱞᱚᱢ ᱨᱚᱲᱟ ᱥᱮ ᱤᱝᱞᱤᱥ ᱛᱮ ᱟᱞᱚᱢ ᱨᱚᱲ ᱤᱧᱟᱹᱜ ᱫᱚ ᱢᱚᱱᱮ ᱵᱟᱝ ᱦᱩᱭᱩᱜ ᱛᱤᱧᱟᱹ ᱤᱧ ᱫᱚᱧ ᱢᱚᱱᱮᱭᱟ ᱱᱚᱣᱟ ᱜᱮ ᱪᱮᱫ ᱟᱢ ᱟᱢ ᱫᱚ ᱡᱷᱚᱛᱚ ᱨᱚᱲ ᱜᱮ ᱪᱮᱫ ᱠᱟᱜ ᱦᱩᱭᱩᱜ ᱛᱟᱢᱟ᱾ ᱠᱟᱨᱚᱱ ᱡᱚᱢ ᱞᱟᱜᱟᱜ-ᱟ ᱾ ᱥᱮ ᱡᱩᱫᱤᱢ ᱞᱟᱹᱭᱟ ᱡᱟᱦᱟᱱᱟᱜ ᱠᱤᱨᱤᱧ ᱟᱹᱠᱷᱨᱤᱧ ᱨᱮᱢᱟ ᱟᱵᱚ ᱥᱟᱱᱛᱟᱲᱟᱜ ᱫᱚ ᱵᱟᱹᱱᱩᱜ ᱠᱟᱫᱟ ᱫᱤᱠᱩ ᱛᱮᱜᱮ ᱛᱚ ᱟᱨ ᱡᱩᱫᱤᱢ ᱞᱟᱹᱭᱟ ᱫᱤᱥᱚᱢ ᱵᱟᱭᱨᱮ ᱫᱤᱥᱚᱢ ᱵᱟᱭᱨᱮ ᱢᱟ ᱵᱮᱝᱜᱚᱞᱤ ᱨᱚᱲ ᱦᱚᱸ ᱵᱟᱠᱚ ᱵᱩᱡᱷᱟᱹᱣᱟ, ᱢᱮᱱᱠᱷᱟᱱ ᱤᱝᱞᱤᱥ ᱤᱝᱞᱤᱥ ᱡᱩᱫᱤ ᱨᱚᱲᱮᱢ ᱪᱮᱫ ᱠᱟᱜᱟ ᱟᱢ ᱚᱸᱰᱮᱢ ᱫᱤᱥᱚᱢ ᱨᱮ ᱠᱤᱨᱤᱧ ᱟᱠᱷᱨᱤᱧ ᱫᱟᱲᱮᱜᱟᱢ ᱥᱮᱢ ᱦᱮᱡ ᱥᱮᱱ ᱫᱟᱲᱮᱜ-ᱟ᱾ ᱛᱚ ᱤᱧᱟᱹᱜ ᱞᱟᱹᱭ ᱞᱮᱠᱟ ᱛᱮ ᱫᱚ ᱱᱚᱝᱠᱟ ᱡᱮ ᱥᱟᱱᱛᱟᱲ ᱠᱟᱱᱟᱢ ᱴᱷᱤᱠ ᱜᱟᱪᱷᱮ ᱟᱢᱟᱜ ᱡᱟᱱᱟᱢ ᱟᱲᱟᱝ ᱫᱚ ᱟᱞᱚᱢ ᱦᱤᱨᱠᱟᱹᱣᱟᱜ-ᱟ, ᱮᱴᱟᱜ ᱦᱚᱲᱟᱜ ᱡᱟᱱᱟᱢ ᱟᱲᱟᱝ ᱡᱮᱢᱚᱱᱮᱢ ᱪᱮᱫᱟ ᱪᱮᱫ ᱢᱮ ᱟᱢᱟᱜ ᱡᱟᱱᱟᱢ ᱟᱲᱟᱝ ᱛᱮᱦᱚᱸ, ᱟᱨ ᱟᱞᱚᱢ
ᱦᱤᱨᱠᱟᱹᱣᱟᱜ-ᱟ ᱢᱟᱱᱮ᱾
ᱚ ᱟᱪᱪᱷᱟ
ᱵᱩᱡᱷᱟᱹᱣᱟ ᱤᱧ ᱟᱢᱟᱜ ᱟᱢᱟᱜ ᱪᱮᱫ ᱢᱚᱱᱮ ᱦᱳᱭᱳᱜ ᱛᱟᱢᱟ ᱡᱮ ᱥᱟᱱᱛᱟᱲ ᱠᱟᱱᱟᱢ ᱡᱮ ᱥᱟᱱᱛᱟᱲ
ᱚᱝᱠᱟ ᱫᱚ ᱵᱟᱝ ᱢᱚᱱᱮ ᱦᱳᱭᱳᱜ-ᱟ ᱡᱮ ᱥᱟᱱᱛᱟᱲ ᱠᱟᱱᱤᱧ ᱥᱟᱱᱛᱟᱲ ᱜᱮ ᱢᱟᱱᱮ ᱱᱤᱛᱳᱜ ᱡᱮᱢᱚᱱ ᱡᱟᱹᱥᱛᱤ ᱧᱮᱞᱚᱜ ᱠᱟᱱᱟ ᱡᱟᱦᱟᱸ ᱫᱚ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱦᱩᱰᱤᱧ ᱠᱷᱚᱱᱟᱜ ᱫᱤᱠᱩ ᱛᱮᱵᱚᱱ ᱨᱚᱲ ᱦᱚᱪᱚᱭᱮᱫ ᱠᱚᱣᱟ, ᱦᱚᱲ ᱛᱮᱫᱚ ᱵᱟᱝ ᱡᱟᱦᱟᱸ ᱫᱚ ᱱᱤᱡᱮᱨᱟᱜ ᱟᱲᱟᱝ ᱵᱟᱝ ᱨᱚᱲ ᱦᱚᱪᱚ ᱤᱫᱩᱧ ᱵᱟᱲᱟᱭᱟ ᱦᱳᱭᱛᱚ ᱨᱚᱲ ᱦᱚᱪᱚ ᱞᱟᱹᱠᱛᱤ ᱠᱟᱱᱟ, ᱢᱮᱱᱠᱷᱟᱱ ᱱᱤᱡᱮᱨᱟᱜ ᱟᱲᱟᱝ ᱛᱮᱦᱚᱸ ᱨᱚᱲ ᱦᱚᱪᱚ ᱞᱟᱹᱠᱛᱤ ᱠᱟᱱᱟ᱾ ᱥᱮ ᱩᱱᱤ ᱡᱩᱫᱤ ᱯᱟᱹᱭᱞᱟᱹ ᱠᱷᱚᱱᱟᱜ ᱡᱩᱫᱤ ᱱᱤᱡᱮᱨ ᱟᱲᱟᱝ ᱛᱮᱢ ᱨᱚᱲ ᱦᱚᱪᱚᱭ ᱭᱟᱥᱮ ᱩᱱᱤ ᱫᱮᱠᱳ ᱛᱮᱦᱚᱸ ᱨᱚᱲ ᱫᱟᱲᱮᱭᱟᱜᱟᱭ᱾ ᱦᱟᱨᱟ ᱞᱮᱱᱠᱷᱟᱱ ᱫᱚ ᱦᱟᱸᱜ ᱦᱮᱸ᱾ ᱚᱱᱟ ᱵᱩᱡᱷᱟᱹᱣ ᱦᱳᱭᱳᱜ ᱛᱟᱵᱚᱱᱟ ᱦᱮᱸᱥᱮ ᱵᱟᱝ?
ᱦᱳᱭ ᱦᱳᱭ᱾
ᱡᱟᱦᱟᱸ ᱫᱚ ᱢᱟᱱᱮ ᱮᱸ ᱡᱷᱚᱛᱚ ᱜᱮ ᱥᱚᱢᱟᱱ ᱜᱮ ᱞᱟᱹᱠᱛᱤ ᱠᱟᱱᱟ ᱡᱟᱦᱟᱱᱟᱜ ᱫᱚ ᱤᱝᱞᱤᱥ ᱛᱮᱦᱚᱸ ᱨᱚᱲ ᱞᱟᱹᱠᱛᱤ ᱠᱟᱱᱟ, ᱦᱤᱱᱫᱤ ᱛᱮᱦᱚᱸ ᱨᱚᱲ ᱞᱟᱹᱠᱛᱤ ᱠᱟᱱᱟ ᱱᱚᱸᱰᱮ ᱟᱵᱚ ᱦᱚᱲ ᱛᱮᱦᱚᱸ ᱨᱚᱲ ᱞᱟᱠᱛᱤ ᱠᱟᱱᱟ, ᱵᱟᱝᱞᱟ ᱛᱮᱦᱚᱸ ᱡᱟᱦᱟ ᱫᱚ ᱡᱚᱢᱚᱱ ᱜᱟᱹᱲᱤ ᱠᱚᱨᱮᱱᱟᱜ ᱚᱞ ᱠᱚᱦᱚᱸ ᱡᱮᱢᱚᱱ ᱡᱟ ᱛᱮ ᱵᱚᱱ ᱩᱨᱩᱢ ᱫᱟᱲᱮᱜ ᱢᱟ ᱡᱟᱦᱟᱸ ᱫᱚ ᱡᱟᱦᱟᱸ ᱨᱮᱜᱮᱵᱚᱱ ᱪᱟᱞᱟᱜ-ᱟ ᱥᱮ ᱵᱩᱡᱷᱟᱹᱣ ᱫᱟᱲᱮᱜᱟᱵᱚᱱ ᱟᱨᱠᱤ ᱦᱮᱸᱥᱮ᱾
ᱦᱳᱭ ᱦᱳᱭ᱾
ᱦᱳᱭ ᱦᱩᱸ᱾
ᱵᱮᱝᱜᱚᱞ ᱨᱮ ᱢᱮᱱᱟᱜ ᱵᱚᱱᱟ ᱥᱮᱬᱟ ᱫᱚ ᱞᱟᱹᱠᱛᱤ ᱠᱟᱱᱟ ᱢᱮᱱᱠᱷᱟᱱ ᱱᱤᱡᱮᱨᱟᱜ ᱡᱟᱱᱟᱢ ᱟᱲᱟᱜ ᱫᱚ ᱟᱞᱚᱢ ᱦᱤᱨᱠᱟᱹᱣᱟᱜ-ᱟ, ᱥᱮ ᱟᱞᱚᱢ ᱞᱮᱵᱮᱫ ᱯᱟᱨᱚᱢ-ᱟ᱾
ᱦᱩᱸ ᱦᱩᱸ᱾
ᱤᱧᱟᱜ ᱢᱚᱱᱮ ᱫᱚ ᱦᱳᱭᱳᱜ-ᱟ ᱮᱢᱚᱱ ᱡᱮᱢᱚᱱ ᱨᱚᱲ ᱢᱟᱠᱚ ᱨᱚᱲᱮᱫ ᱦᱮᱛᱟᱨ ᱫᱚ ᱵᱟᱝ ᱱᱮᱛᱟᱨ ᱢᱟ ᱟᱵᱟᱨ ᱡᱮᱢᱚᱱ ᱥᱟᱱᱛᱟᱲ
ᱵᱟᱦᱩ ᱮᱨᱟ ᱠᱚ ᱢᱮᱱᱫᱚ ᱡᱟᱦᱟᱸᱭ ᱵᱟᱯᱞᱟ ᱫᱤᱠᱩ ᱞᱮᱠᱟ ᱦᱚᱨᱚᱜ ᱵᱟᱸᱫᱮ ᱥᱮ ᱟᱪᱟᱨ ᱵᱮᱦᱟᱨ ᱠᱚ ᱡᱟᱦᱟᱸ ᱞᱟᱹᱭ ᱢᱮ
ᱡᱟᱦᱟᱸ ᱟᱵᱚᱣᱟᱜ ᱥᱟᱶᱛᱟ ᱥᱚᱢᱟᱡᱽ ᱨᱮᱱᱟᱜ ᱵᱟᱝ ᱠᱟᱱᱟ ᱚᱱᱟ ᱠᱚ ᱟᱯᱱᱟᱨᱮᱜ-ᱟ᱾
ᱦᱩᱸ ᱦᱩᱸ᱾
ᱚᱱᱟᱜᱮ ᱵᱟᱹᱲᱤᱡ-ᱟ ᱡᱮ ᱡᱟᱱᱟᱢ ᱟᱲᱟᱝ ᱨᱚᱲ ᱨᱮᱱᱟᱜ ᱚᱫᱷᱤᱠᱟᱨ ᱫᱚ ᱡᱷᱚᱛᱚ ᱦᱚᱲᱟᱜ ᱜᱮ ᱢᱮᱱᱟᱜ ᱛᱟᱵᱚᱱᱟ, ᱡᱮ ᱟᱢᱮᱢ ᱪᱮᱫ ᱫᱟᱲᱮᱭᱟᱜ-ᱟ᱾ ᱥᱮ ᱚᱞᱚᱜ ᱯᱟᱲᱦᱟᱜ ᱦᱚᱸ ᱟᱢ ᱡᱩᱫᱤᱢ ᱚᱞᱚᱜ ᱯᱟᱲᱦᱟᱜ ᱚᱞᱚᱜ ᱯᱟᱲᱦᱟᱜ ᱟᱢ ᱢᱮᱱᱠᱷᱟᱱ ᱟᱢᱟᱜ ᱡᱟᱦᱟᱸ ᱥᱚᱢᱟᱡᱽ ᱨᱮᱱᱟᱜ ᱟᱹᱨᱤᱪᱟᱹᱞᱤ ᱛᱟᱵᱚᱱ ᱚᱱᱟ ᱫᱚ ᱵᱟᱝ ᱵᱟᱜᱤ ᱜᱮ ᱞᱟᱹᱠᱛᱤ ᱠᱟᱱᱟ ᱟᱨᱠᱤ᱾
ᱚ᱾ ᱟᱪᱪᱷᱟ ᱦᱳᱭ᱾ ᱡᱟᱦᱟᱸ ᱫᱚ ᱦᱳᱭ ᱱᱚᱣᱟ ᱠᱚᱜᱮ ᱫᱚᱢᱮ ᱟ ᱡᱟᱹᱥᱛᱤ ᱢᱟᱱᱮ ᱜᱟᱱᱚᱜ ᱠᱟᱱᱟ ᱟᱨᱠᱤ ᱡᱮᱢᱚᱱ ᱤᱭᱟᱹ ᱠᱚᱦᱚᱸ ᱡᱟᱦᱟᱸ ᱫᱚᱵᱚᱱ ᱢᱮᱛᱟᱜ ᱠᱟᱱᱟ ᱦᱚᱸᱜᱼᱚᱭ ᱡᱮ ᱥᱤᱸᱫᱩᱨᱚᱜ ᱠᱟᱱᱟ ᱠᱚ ᱡᱟᱦᱟᱸ ᱫᱚ ᱢᱤᱫ ᱫᱷᱟᱨᱮ ᱥᱮ ᱠᱟᱹᱴᱤᱡ ᱪᱩᱞᱩᱝ ᱴᱤᱰᱟᱹᱜ ᱞᱮᱠᱟᱛᱮ ᱡᱟᱦᱟᱸ ᱛᱚ ᱟᱡᱠᱤ ᱵᱟᱝ ᱩᱯᱨᱩᱢ ᱵᱟᱝ ᱥᱟᱱᱟᱭᱮ ᱠᱟᱱᱟ ᱡᱮ ᱤᱧ ᱫᱚ ᱢᱤᱫᱴᱮᱱ ᱵᱟᱹᱦᱩ ᱮᱨᱟ ᱠᱟᱹᱱᱟᱹᱧ ᱪᱮᱫ ᱥᱮ ᱫᱤᱥᱚᱢ ᱦᱚᱲ ᱠᱚ ᱧᱮᱞ ᱞᱮᱠᱷᱟᱱᱡ ᱩᱱᱤ ᱫᱚ ᱢᱟᱱᱮ ᱵᱟᱠᱚ ᱨᱚᱲᱟᱭᱟ ᱥᱮ ᱪᱮᱫ ᱞᱮᱠᱟ?
ᱚᱱᱟ ᱫᱚ ᱦᱟᱸᱜ ᱴᱷᱤᱠ ᱵᱟᱹᱧ ᱵᱟᱲᱟᱭᱟ ᱠᱟᱨᱚᱱ
ᱦᱮᱸ?
ᱚᱠᱚᱭ ᱚᱠᱟ ᱩᱫᱽᱫᱮᱥᱥᱚ ᱠᱟᱛᱮᱜ-ᱮ ᱚᱱᱟᱭ ᱠᱟᱹᱢᱤ ᱠᱟᱱᱟ ᱦᱟᱸᱜ ᱚᱱᱟ ᱫᱚ ᱩᱱᱤᱜᱮ ᱵᱟᱲᱟᱭᱟ᱾ ᱢᱮᱱᱠᱷᱟᱱ ᱵᱟᱝ ᱜᱮ ᱩᱪᱤᱛ ᱚᱱᱠᱟ ᱠᱟᱹᱢᱤ ᱫᱚ ᱦᱚᱨᱟᱥᱤ ᱥᱤᱸᱫᱩᱨ ᱫᱚ ᱢᱟᱱᱮ ᱵᱟᱝᱠᱚ ᱫᱟ ᱯᱟᱞᱟ ᱥᱮ ᱡᱷᱚᱛᱚ ᱦᱚᱲᱟᱜ ᱦᱳᱭ᱾ ᱛᱚ ᱦᱚᱲᱟᱜ ᱢᱚᱞᱚᱝ ᱨᱮᱢᱟ ᱦᱚᱨᱟᱥᱤ ᱥᱤᱸᱫᱤᱨ ᱥᱮ ᱥᱟᱠᱚᱢ ᱫᱚ ᱵᱟᱢ ᱧᱟᱢᱟ ᱢᱚᱞᱚᱝ ᱨᱮ ᱡᱩᱫᱤ ᱵᱟᱢ ᱛᱟᱦᱮᱱᱟ᱾ ᱟᱨ ᱥᱤᱸᱫᱩᱨ ᱡᱩᱫᱤᱢ ᱞᱟᱹᱭᱟ ᱥᱤᱸᱫᱩᱨ ᱢᱟ ᱦᱳᱭ ᱥᱤᱸᱫᱩᱨ ᱢᱟ ᱡᱮᱢᱚᱱ ᱚᱠᱟ ᱚᱠᱟ ᱫᱚ ᱠᱮᱢᱤᱠᱮᱞ ᱫᱟᱨᱟᱭᱛᱮ ᱵᱮᱱᱟᱜ ᱠᱟᱱᱟ,
ᱦᱮᱸ᱾
ᱛᱚ ᱚᱱᱟᱛᱮ ᱟᱹᱰᱤ ᱦᱚᱲᱟᱜ ᱜᱮ ᱢᱟᱱᱮ ᱦᱚᱨᱟᱥᱤ ᱨᱮ ᱢᱟᱱᱮ ᱵᱚᱦᱚᱜ ᱩᱵ ᱚᱠᱚᱭ ᱫᱚ ᱧᱩᱨᱩᱜ ᱠᱟᱱ ᱛᱟᱠᱚᱣᱟ᱾ ᱛᱚ ᱚᱱᱟ ᱠᱷᱟᱹᱛᱤᱨ ᱦᱚᱸ ᱚᱠᱚᱭ ᱠᱚᱫᱚ ᱧᱮᱞ ᱢᱮ ᱥᱤᱸᱫᱩᱨ ᱵᱟᱝᱠᱚ ᱞᱟᱜᱟᱣᱮᱜᱼᱟ᱾ ᱚᱱᱟ ᱦᱩᱭᱩᱜ ᱜᱮᱭᱟ ᱟᱨ ᱚᱠᱚᱭ ᱠᱚᱫᱚ ᱦᱟᱸᱜ ᱥᱚᱵᱷᱟᱵ ᱛᱮᱜᱮ᱾ ᱟᱫᱚ ᱦᱟᱸᱜ ᱚᱱᱟᱜᱤᱧ ᱞᱟᱹᱭᱮᱜᱼᱟ, ᱚᱠᱚᱭ ᱚᱠᱟ ᱢᱚᱱᱮ ᱠᱟᱛᱮᱜ ᱮ ᱵᱮᱵᱚᱦᱟᱨᱮᱜᱼᱟ ᱩᱱᱤ ᱫᱚ ᱦᱟᱸᱜ ᱚᱱᱟ ᱢᱚᱱ ᱚᱱᱟ ᱜᱮᱭ ᱵᱟᱲᱟᱭᱟ ᱡᱮ ᱪᱮᱫ ᱞᱮᱠᱟᱭ ᱩᱱᱤ ᱢᱚᱱᱮ ᱟᱠᱟᱫᱟᱭ ᱚᱱᱟᱭ ᱠᱟᱹᱢᱤᱭᱮᱜᱼᱟ ᱢᱮᱱᱠᱷᱟᱱ ᱟᱵᱚ ᱧᱮᱧᱮᱞᱟᱱ ᱦᱚᱲ ᱫᱚ ᱦᱟᱸᱜ ᱵᱟᱵᱚᱱ ᱞᱟᱹᱭ ᱫᱟᱲᱮᱭᱟᱜᱼᱟ ᱡᱮ ᱢᱟᱱᱮ ᱢᱤᱫᱴᱟᱝ ᱦᱚᱲ ᱧᱮᱞᱛᱮ ᱟᱵᱚᱱ ᱵᱩᱡᱷᱟᱹᱣ ᱫᱟᱲᱮᱭᱟᱜ-ᱟ ᱡᱮ ᱩᱱᱤ ᱪᱮᱫ ᱠᱷᱟᱹᱛᱤᱨᱛᱮ ᱱᱚᱝᱠᱟᱭ ᱥᱤᱸᱫᱩᱨ ᱠᱟᱱᱟ ᱢᱮᱱᱛᱮ᱾
ᱚ ᱟᱪᱪᱷᱟ ᱟᱪᱪᱷᱟ᱾
ᱤᱧᱟᱹᱜ ᱡᱟᱦᱟᱸ ᱢᱚᱱᱮ ᱦᱩᱭᱩᱜᱼᱟ᱾
ᱦᱳᱭ, ᱡᱟᱦᱟᱸ ᱛᱮᱜᱮ ᱢᱟᱱᱮ ᱱᱚᱣᱟ ᱠᱚ ᱢᱟᱱᱮ ᱪᱮᱫ ᱠᱟᱹᱧ ᱞᱟᱹᱭᱟᱢᱟ? ᱡᱟᱹᱥᱛᱤ ᱢᱟᱱᱮ ᱚᱱᱠᱟᱜ ᱠᱟᱱᱟ ᱛᱚ ᱢᱟᱱᱮ ᱧᱮᱞᱚᱜᱚᱜ ᱠᱟᱱᱟ ᱱᱚᱣᱟ ᱟᱵᱚ ᱱᱚᱣᱟ ᱜᱚᱴᱟᱜᱮ ᱡᱟᱭᱜᱟ ᱡᱟᱭᱜᱟ᱾
ᱦᱩᱸ᱾
ᱦᱩᱸ ᱟᱫᱚ ᱠᱤᱱᱛᱩ ᱮᱠᱪᱩᱭᱮᱞᱤ ᱟᱵᱚ ᱫᱚ ᱡᱮᱢᱚᱱ ᱟ ᱵᱟᱹᱦᱩ ᱮᱨᱟ ᱠᱚᱫᱚ ᱡᱮᱢᱚᱱ ᱟᱹᱰᱤᱴᱟᱜ ᱜᱮ ᱡᱟᱦᱟᱸ ᱫᱚ ᱪᱮᱫ ᱤᱧ ᱞᱟᱹᱭᱟ ᱟᱸ
ᱟᱯᱰᱮᱴ ᱠᱟᱱᱟ ᱠᱚ ᱵᱟᱝ?
ᱪᱟᱞᱟᱜ ᱠᱟᱱᱟ ᱠᱚ ᱩᱱᱠᱩ ᱦᱚᱸ ᱡᱷᱚᱛᱚ ᱞᱮᱠᱟᱱᱟᱜ ᱜᱮᱠᱚ ᱟᱯᱰᱮᱴ ᱤᱫᱤᱭ ᱫᱟ ᱟᱨᱠᱤ ᱦᱚᱨᱚᱜ ᱵᱟᱸᱫᱮ ᱠᱚᱦᱚᱸ ᱫᱤᱠᱩ ᱞᱮᱠᱟ ᱵᱚᱱ ᱦᱚᱨᱚᱜ ᱵᱟᱸᱫᱮ ᱠᱟᱱᱟ᱾
ᱤᱧ ᱫᱚ ᱮᱢᱱᱤ ᱨᱮᱱᱟᱜ ᱦᱚᱨᱚᱜ ᱵᱟᱸᱫᱮ ᱫᱚ ᱦᱟᱸᱜ ᱵᱟᱹᱧ ᱞᱟᱹᱭᱮᱜᱼᱟ, ᱟᱫᱚ ᱚᱫᱷᱤᱠᱟᱨ ᱢᱮᱱᱟᱜᱼᱟ ᱦᱚᱨᱚᱜ ᱵᱟᱸᱫᱮ ᱡᱷᱚᱛᱚ ᱦᱚᱲᱟᱜ ᱜᱮ᱾
ᱦᱩᱸ᱾
ᱢᱮᱱᱠᱷᱟᱱ, ᱡᱟᱦᱟᱸ ᱟᱵᱚᱱ ᱥᱟᱶᱛᱟ ᱨᱮᱱᱟᱜ ᱡᱮᱢᱚᱱ ᱵᱚᱸᱜᱟ ᱵᱩᱨᱩ ᱨᱮ ᱚᱱᱟ ᱠᱚᱫᱚ ᱦᱚᱭ ᱛᱚ ᱢᱟᱱᱮ ᱡᱟᱦᱟᱸ ᱟᱵᱚᱣᱟᱜ ᱥᱟᱶᱛᱟ ᱞᱮᱠᱟᱛᱮ ᱚᱱᱠᱟ ᱛᱟᱦᱮᱸ ᱫᱚ ᱩᱪᱤᱛ ᱠᱟᱱᱟ ᱮᱴᱟᱜ ᱦᱚᱲᱟᱜ ᱫᱚ ᱟᱞᱚᱵᱚᱱ ᱟᱯᱱᱟᱨ ᱢᱟ ᱤᱧᱟᱹᱜ ᱡᱟᱸᱦᱟ ᱢᱟᱱᱮ ᱦᱩᱭᱩᱜ ᱛᱤᱧᱟᱹ᱾
ᱦᱩᱸ ᱦᱩᱸ᱾ ᱟᱪᱪᱷᱟ ᱟᱪᱪᱷᱟ ᱦᱚᱭ ᱚᱱᱟ ᱴᱷᱤᱠ ᱜᱮᱭᱟ ᱚᱱᱠᱟᱛᱮ ᱡᱮᱢᱚᱱ ᱟᱞᱚ ᱦᱩᱭᱩᱜ ᱢᱟ ᱚᱱᱟ ᱜᱮ ᱟᱨᱠᱤ ᱦᱮᱸ ᱥᱮ ᱵᱟᱝ?
ᱦᱳᱭ ᱡᱮᱢᱚᱱ ᱡᱩᱫᱤᱢ ᱞᱟᱹᱭᱟ ᱡᱮ ᱢᱮᱫᱴᱟᱝ ᱵᱟᱹᱦᱩ ᱮᱨᱟ ᱥᱟᱱᱛᱟᱲ ᱵᱟᱹᱦᱩ ᱮᱨᱟ ᱡᱩᱫᱤ ᱦᱳᱭ ᱛᱚ ᱥᱟᱺᱜᱤᱧ ᱧᱚᱜ-ᱮ ᱪᱟᱞᱟᱜ ᱠᱟᱱᱟᱭ᱾ ᱢᱮᱱᱫᱚ, ᱚᱞᱚᱜ ᱯᱟᱲᱦᱟᱣ ᱥᱮ ᱡᱟᱦᱟᱸᱭ ᱫᱚ ᱦᱚᱭᱛᱚ ᱵᱟᱦᱨᱮ ᱫᱤᱥᱚᱢ ᱨᱮ ᱛᱟ ᱟᱭᱳ-ᱵᱟᱵᱟ ᱚᱲᱟᱜ᱾ ᱛᱚ ᱡᱮᱢᱚᱱ ᱡᱩᱫᱤᱢ ᱞᱟᱹᱭᱟ ᱜᱮᱸᱫᱟᱜ ᱵᱟᱸᱫᱮ ᱡᱮ ᱮᱨᱟ ᱵᱟᱹᱦᱩ ᱮᱨᱟ ᱠᱟᱱᱟᱢ ᱜᱮᱸᱫᱟᱜ ᱵᱟᱸᱫᱮ ᱦᱩᱭᱩᱜ ᱛᱟᱢᱟ ᱢᱮᱱᱠᱷᱟᱱ, ᱚᱸᱰᱮ ᱟᱢ ᱪᱮᱫ ᱩᱱ ᱡᱷᱟᱹᱞᱮᱢ ᱪᱟᱞᱟᱜᱼᱟ ᱠᱤᱪᱷᱩᱜᱟᱱ ᱯᱨᱚᱵᱮᱞᱮᱢ ᱫᱚ ᱯᱷᱮᱥ ᱦᱩᱭᱩᱜ ᱛᱟᱢᱟ ᱠᱟᱨᱚᱱ ᱜᱮᱸᱫᱟᱜ ᱢᱟ ᱵᱟᱨᱚ ᱦᱟᱛ ᱡᱟᱦᱟᱸ ᱠᱚ ᱞᱟᱹᱭ ᱫᱚ ᱜᱮᱞᱵᱟᱨ ᱡᱚᱠᱟ ᱜᱮᱸᱫᱟᱜ ᱠᱟᱱᱟ, ᱛᱟᱦᱞᱮ ᱚᱱᱟ ᱥᱟᱢᱴᱟᱣ ᱦᱚᱸ ᱢᱤᱫᱴᱟᱝ ᱟᱸᱴ ᱜᱮᱭᱟ ᱚᱱᱟ ᱦᱚᱸ ᱩᱱᱟᱹᱜ ᱟᱞᱜᱟᱛᱮᱫᱚ ᱦᱟᱸᱜ ᱵᱟᱝ ᱥᱟᱵᱚᱱ ᱥᱟᱢᱴᱟᱣ ᱫᱟᱲᱮᱭᱟᱜᱼᱟᱢ ᱛᱟᱦᱞᱮ ᱩᱱᱤ ᱩᱱ ᱡᱷᱟᱹᱞᱮ ᱪᱟᱞᱟᱜ ᱟᱭ ᱛᱚ ᱡᱩᱫᱤ ᱜᱟᱹᱰᱤ ᱠᱚᱨᱮᱫ ᱢᱟᱱᱮ ᱟᱬᱜᱚ ᱨᱟᱠᱟᱵ ᱥᱮ ᱩᱱᱟᱹᱜ ᱵᱷᱤᱲ ᱦᱚᱲ ᱨᱮ ᱧᱮᱞ ᱢᱮ ᱮᱸ ᱠᱤᱪᱷᱩ ᱯᱨᱚᱵᱽᱞᱮᱢ ᱦᱳᱭᱳᱜ ᱜᱮᱭᱟ᱾ ᱚᱠᱚᱭ ᱦᱟᱸᱜ ᱧᱮᱞ ᱢᱮ ᱟᱧᱪᱟᱨ ᱥᱮᱫ ᱨᱮ ᱡᱷᱟᱹᱞᱤ ᱠᱟᱱᱟᱭ ᱚᱸᱰᱮ ᱱᱚᱝᱠᱟ ᱯᱨᱚᱵᱽᱞᱮᱢᱮ ᱜᱮᱭᱟ ᱢᱮᱱᱠᱷᱟᱱ ᱚᱱᱟ ᱡᱟᱭᱜᱟ ᱡᱩᱫᱤ ᱢᱤᱫᱴᱟᱝ ᱡᱟᱢᱟ ᱛᱟᱦᱮᱸᱠᱜᱼᱟ ᱛᱚ ᱡᱟᱢᱟ ᱫᱚ ᱦᱟᱸᱜ ᱠᱷᱩᱵ ᱢᱟᱨᱟᱝ ᱡᱟᱭᱜᱟ ᱫᱚ ᱵᱟᱭ ᱦᱟᱢᱮᱴᱟ ᱥᱮ ᱟᱬᱜᱚ ᱨᱟᱠᱟᱵ ᱚᱠᱛᱚ ᱢᱟᱱᱮ ᱱᱚᱸᱰᱮ ᱵᱟᱝ ᱦᱩᱭᱩᱜᱼᱟ ᱛᱳ ᱤᱧᱤᱧ ᱢᱚᱱᱮᱭᱟ ᱡᱟᱦᱟᱸ ᱫᱚ ᱞᱟᱹᱠᱛᱤ ᱜᱮᱭᱟ ᱚᱱᱠᱟᱱᱟᱜ ᱫᱚ ᱡᱟᱦᱟᱸ ᱯᱷᱮᱱ ᱦᱚᱨᱚᱜ ᱫᱚ ᱞᱟᱹᱠᱛᱤ ᱠᱟᱱ ᱜᱮᱭᱟ᱾
ᱦᱚᱭ᱾
ᱟᱨ ᱡᱮᱢᱚᱱ ᱚᱱᱟ ᱠᱚᱨᱮ ᱫᱚ ᱦᱚᱨᱚᱜ ᱫᱚ ᱞᱟᱹᱠ ᱛᱤ ᱜᱮ ᱡᱮᱢᱚᱱ ᱵᱟᱯᱞᱟᱞ ᱥᱮ ᱵᱚᱸᱜᱟ ᱵᱩᱨᱩ ᱚᱱᱟ ᱠᱚᱨᱮᱜ ᱫᱚ ᱟᱢᱫᱚ ᱥᱟᱱᱛᱟᱲ ᱠᱟᱱᱟᱢ ᱛᱟᱜ ᱡᱟᱦᱟᱸ ᱟᱵᱚᱱ ᱟᱞᱛᱟ ᱜᱮᱸᱫᱟᱜ ᱵᱚᱱ ᱦᱚᱨᱚᱜ ᱵᱟᱸᱫᱮᱭᱟ ᱚᱱᱟ ᱫᱚ ᱦᱚᱨᱚᱜ ᱵᱟᱸᱫᱮ ᱫᱚ ᱞᱟᱹᱠᱛᱤ ᱠᱟᱱ ᱜᱮᱭᱟ ᱥᱮ ᱵᱟᱯᱞᱟ ᱨᱮ ᱥᱤᱸᱫᱩᱨ ᱜᱮᱸᱫᱟᱜ ᱫᱚ ᱵᱟᱸᱫᱮ ᱫᱚ ᱞᱟᱠᱛᱤ ᱠᱟᱱ
ᱦᱚᱸ᱾ ᱟᱢᱟᱜ ᱩᱯᱨᱩᱢ ᱫᱚ ᱦᱚᱭ ᱦᱚᱭ ᱦᱚᱭ ᱟᱢᱟᱜ ᱩᱯᱨᱩᱢ᱾ ᱫᱚᱦᱚ ᱞᱟᱹᱠᱛᱤ‌ ᱠᱟᱱᱟ᱾
ᱦᱚᱭ᱾
ᱟᱨ ᱱᱚᱸᱰᱮ ᱫᱚ ᱛᱟᱦᱚᱞᱮ ᱡᱟᱦᱟᱸ ᱵᱚᱸᱜᱟ ᱵᱩᱨᱩ ᱫᱟᱵᱚ ᱚᱠᱟ ᱞᱮᱠᱟ ᱱᱟᱜ ᱜᱮᱸᱫᱟ ᱵᱚᱱ ᱵᱟᱸᱫᱮ ᱤᱫᱤ ᱭᱟ ᱚᱸᱰᱮ ᱫᱚ?
ᱵᱚᱸᱜᱟ ᱵᱚ ᱡᱮᱢᱚᱱ ᱡᱟᱦᱟᱸᱭ ᱠᱚ ᱡᱟᱦᱟᱸᱭ ᱢᱮᱱ ᱫᱚ ᱡᱟᱦᱟᱸᱭ ᱠᱚ, ᱨᱟᱺᱰᱤᱭ ᱠᱟᱱᱟ ᱠᱩ‌ ᱡᱟᱦᱟᱸᱭ ᱠᱚ ᱢᱮᱛᱟ ᱠᱚᱣᱟ ᱩᱱᱠᱩ ᱫᱚ ᱦᱟᱸᱜ ᱟᱻ ᱥᱚᱵᱩᱡ ᱯᱟᱹᱲ ᱥᱟᱫᱟ ᱜᱮᱸᱫᱟᱜ ᱠᱚ ᱵᱟᱸᱫᱮᱭᱟ ᱟᱨ ᱡᱟᱦᱟᱸᱭ ᱠᱚ ᱵᱟᱹᱦᱩ ᱮᱨᱟ ᱩᱱᱠᱩ ᱫᱚ ᱦᱟᱸᱜ ᱟᱞᱛᱟ ᱯᱟᱹᱬ ᱢᱮᱱ ᱫᱚ ᱟᱨᱟᱜ ᱯᱟᱹᱬ ᱯᱟᱹᱬ ᱜᱮᱸᱫᱟᱜ ᱠᱚ ᱵᱟᱸᱫᱮᱭᱟ ᱵᱚᱸᱜᱟ ᱵᱩᱨᱩ ᱚᱠᱼᱼ ᱛᱮ ᱨᱮᱫᱚ ᱟᱨ ᱵᱚᱸᱜᱟ ᱵᱩᱨᱩ ᱠᱟᱢᱤ ᱨᱮᱢᱟ ᱵᱟᱹᱦᱩ ᱢᱟᱱᱮ ᱚᱱᱠᱟᱱ